ᱛᱚ ᱚᱱᱟ ᱡᱟᱦᱟᱸ ᱯᱟᱛᱟᱧ ᱞᱟᱹᱭᱮᱫ ᱛᱟᱦᱮᱱ ᱛᱮᱦᱮᱧ ᱫᱚ ᱚᱱᱠᱟ ᱫᱚᱢᱮ ᱵᱷᱤᱲᱚᱜ ᱜᱮᱭᱟ ᱚᱸᱰᱮ ᱦᱟᱸᱜ ᱟᱨ ᱥᱩᱨ ᱥᱩᱯᱩᱨ ᱠᱚᱜᱮ ᱵᱷᱟᱹᱞᱤ ᱠᱚ ᱪᱟᱞᱟᱜ ᱠᱟᱱ ᱜᱮᱭᱟ ᱱᱚᱝᱠᱟ
ᱜᱚᱝᱠᱮ ᱟᱫᱚ ᱟᱵᱚᱣᱟᱜ ᱥᱚᱢᱟᱡᱽ ᱛᱩᱞᱩᱡ ᱚᱱᱟ ᱡᱟᱦᱟᱸ ᱪᱮᱫ ᱞᱮᱠᱟ ᱡᱚᱯᱲᱟᱣ ᱢᱮᱱᱟᱜ ᱟᱠᱟᱫᱟ ᱚᱱᱟ ᱯᱟᱛᱟ ᱢᱮᱞᱟ
ᱟᱻ ᱥᱚᱢᱟᱡᱽ ᱥᱟᱛᱮ ᱫᱚ ᱡᱟᱹᱱᱤᱡ ᱡᱚᱯᱲᱟᱣ ᱫᱚ ᱵᱟᱹᱱᱩᱜ ᱟᱠᱟᱫᱟ ᱡᱟᱦᱟᱸᱧ ᱧᱮᱞ ᱠᱮᱫᱟ ᱚᱞ ᱠᱚᱨᱮ ᱡᱮ ᱦᱩᱪᱩᱜ ᱜᱟᱡᱚᱱ ᱢᱮᱞᱟ ᱢᱮᱱᱛᱮ ᱚᱜ ᱟᱻ ᱤᱭᱟᱹᱜ ᱠᱟᱱᱟ, ᱦᱮᱸ ᱟᱸᱡᱚᱢ ᱟᱸᱡᱚᱢ ᱵᱟᱲᱟ ᱠᱟᱹᱫᱤᱧ ᱟᱨᱠᱤ,
ᱟᱫᱚ ᱚᱱᱟ ᱫᱚ ᱱᱚᱝᱠᱟ ᱢᱮᱞᱟ ᱠᱚ ᱢᱮᱛᱟᱜ ᱛᱟᱦᱮᱸᱱᱟ ᱢᱤᱫᱴᱮᱱ ᱨᱮᱹᱞ ᱮᱥᱴᱮᱥᱚᱱ ᱢᱮᱱᱟᱜᱼᱟ, ᱡᱷᱟᱴᱤᱯᱟᱦᱲᱤ ᱟᱫᱚ ᱡᱚ ᱛᱚ ᱦᱚᱲ ᱜᱮ ᱚᱱᱟ ᱡᱷᱟᱴᱤ ᱯᱟᱦᱟᱲᱤ ᱢᱮᱞᱟ ᱡᱷᱟᱹᱴᱤ ᱯᱟᱦᱟᱲᱤ ᱢᱮᱞᱟ ᱟᱫᱚ ᱪᱮᱫ ᱠᱟᱱᱟ ᱚᱱᱟ ᱚᱱᱟ ᱨᱮᱭᱟᱜ ᱢᱟᱱᱮ ᱤᱛᱤᱦᱟᱥ ᱚᱱᱟ ᱫᱚ ᱤᱧᱦᱚᱸ ᱵᱟᱹᱧ ᱵᱟᱲᱟᱭᱟ ᱦᱩᱸ
ᱪᱮᱫ ᱠᱟᱱᱟ ᱵᱚᱸᱜᱟ ᱵᱩᱨᱩ ᱥᱮ ᱪᱮᱫᱠᱟ ᱦᱩᱭᱩᱜ ᱛᱟᱸᱦᱮᱱᱟ ᱚᱱᱟ ᱠᱚᱫᱚ ᱵᱟᱝᱧ ᱪᱟᱞᱟᱣ ᱵᱟᱲᱟ ᱠᱟᱱᱟ, ᱠᱤᱱᱛᱩ ᱚᱱᱟ ᱠᱷᱟᱹᱞᱤ ᱡᱷᱟᱹᱴᱤ ᱯᱟᱦᱟᱲᱦᱤ ᱢᱮᱞᱟ ᱠᱚ ᱢᱮᱛᱟᱜ ᱛᱟᱦᱮᱱᱟ ᱚᱸᱰᱮ ᱢᱤᱫᱴᱮᱡ ᱚᱱᱮ ᱤᱭᱟᱹ ᱢᱮᱱᱟᱜ ᱠᱟᱫᱟ ᱮᱥᱴᱮᱥᱚᱱ ᱚᱸᱰᱮ ᱫᱚ ᱥᱩᱨ ᱜᱮ ᱮ ᱮᱥᱴᱮᱥᱚᱱ ᱡᱟᱯᱟᱜ ᱨᱮᱜᱮ, ᱟᱫᱚ ᱴᱨᱮᱹᱱ ᱠᱚᱛᱮ ᱫᱚᱢᱮ ᱦᱚᱲ ᱠᱚ ᱦᱤᱡᱩᱜ ᱛᱟᱦᱮᱸᱱᱟ ᱛᱚ᱾ ᱟᱫᱚ ᱚᱱᱟᱛᱮ ᱦᱚᱲ ᱠᱚᱦᱚᱸ ᱫᱚᱢᱮ ᱠᱚ ᱡᱟᱣᱨᱟᱜ ᱛᱟᱦᱮᱱᱟ ᱟᱨ ᱚᱱᱟ ᱢᱮᱫ ᱧᱩᱛᱩᱢ ᱚᱱᱟ ᱛᱮᱜᱮ ᱡᱚᱛᱚ ᱦᱚᱲ ᱠᱚ ᱩᱨᱩᱢ ᱛᱟᱦᱮᱱᱟ᱾
ᱛᱚᱵᱮ ᱜᱚᱝᱠᱮ ᱤᱭᱟᱹ ᱠᱚᱫᱚ ᱦᱩᱭ ᱵᱟᱲᱟᱭᱮᱱᱟ ᱥᱮ ᱟᱹᱣᱨᱤ?
ᱪᱮᱫ ᱠᱚ?
ᱦᱩᱲᱩ ᱠᱚᱯᱮ ᱮᱨ ᱵᱟᱲᱟ ᱠᱮᱫᱟ ᱥᱮ ᱟᱹᱣᱨᱤ?
ᱦᱮᱸ ᱦᱚᱞᱟ ᱛᱷᱚᱲᱟ ᱮᱨ ᱦᱩᱭᱮᱱᱟ ᱟᱹᱭᱩᱵ ᱵᱮᱨ᱾
ᱟᱹᱭᱩᱵ ᱵᱮᱲᱟ᱾
ᱟᱹᱨᱩᱵ ᱵᱮᱞᱟ ᱦᱮᱸ᱾ ᱥᱮᱛᱟᱜ ᱨᱮ ᱛᱷᱚᱲᱟ ᱥᱤ ᱦᱩᱭ ᱠᱟᱱ ᱛᱟᱦᱮᱸᱱᱟ ᱱᱟᱥᱮᱱᱟᱜ ᱫᱟᱜ ᱫᱟᱜ ᱤᱭᱟᱹ ᱧᱚᱜ ᱛᱟᱦᱮᱸ ᱠᱟᱱᱟ ᱞᱚᱦᱚᱫ ᱞᱚᱦᱚᱫ ᱵᱷᱟᱞᱤᱧᱚᱜ ᱵᱟ ᱟᱫᱚ ᱦᱚᱞᱟ ᱮᱨ ᱦᱩᱭᱱᱟ᱾
ᱦᱩᱸ,
ᱟᱫᱚ ᱦᱟ ᱦᱟᱨᱟ ᱠᱟᱛᱮᱜ ᱫᱟᱜ ᱞᱮᱠᱷᱟᱡ ᱜᱮ ᱦᱟᱸᱟᱜ,
ᱦᱩᱸ ᱟᱪᱪᱷᱟ ᱜᱚᱝᱠᱮ ᱡᱟᱦᱟᱸ ᱦᱩᱲᱩ ᱯᱮ ᱟᱯᱷᱚᱨᱟ ᱩᱱ ᱡᱚᱠᱷᱚᱡ ᱡᱚᱨᱟ ᱯᱮ ᱞᱟᱜᱟᱣ ᱜᱮᱭᱟ ᱟᱯᱷᱚᱨ ᱡᱚᱠᱷᱚᱡ?
ᱡᱚᱨᱟ? ᱵᱟᱹᱧ ᱵᱩᱡᱞᱼᱟ ᱡᱚᱨᱟ ᱢᱟᱱᱮ ᱫᱚ᱾
ᱡᱩᱨᱟ ᱢᱟᱱᱮ ᱫᱚ ᱪᱟᱯᱟᱱ ᱥᱮ ᱪᱮᱫ ᱠᱚ ᱢᱮᱛᱟᱜᱟ ᱟᱯᱮ ᱥᱮᱫ ᱫᱚ᱾
ᱢᱟᱱᱮ ᱥᱟᱨ ᱞᱮᱠᱟ ᱠᱤ?
ᱦᱮᱸ ᱥᱟᱦᱟᱨ ᱞᱮᱠᱟᱜᱮ᱾
ᱥᱟᱨ ᱞᱮᱠᱟ ᱫᱚ ᱚᱱᱠᱟ ᱫᱚ ᱟᱞᱮᱫᱚ ᱵᱟᱞᱮ ᱞᱟᱜᱟᱣᱟ ᱢᱟᱱᱮ ᱞᱟᱦᱟ ᱛᱮᱜᱮ ᱜᱩᱨᱤᱡ ᱠᱚᱞᱮ ᱜᱤᱰᱤ ᱴᱷᱤᱠ ᱠᱟᱜᱼᱟ, ᱚᱱᱟᱛᱮ ᱟᱫᱚ ᱥᱤ ᱠᱟᱛᱮ ᱢᱮᱥᱟᱣᱮᱱ ᱜᱮ,
ᱦᱩᱸ᱾
ᱟᱫᱚ ᱯᱚᱨᱮ ᱛᱮᱫᱚ ᱵᱟᱞᱮ ᱞᱟᱜᱟᱣ ᱛᱟᱦᱮᱸᱱᱟ᱾ ᱥᱤ ᱢᱮᱥᱟᱞ ᱠᱟᱛᱮ ᱰᱟᱭᱨᱮᱠᱴ ᱥᱤ ᱞᱟᱹᱦᱩᱫ ᱦᱩᱭ ᱱᱟᱛᱚ
ᱦᱩᱸ ᱦᱩᱸ᱾
ᱟᱫᱚ ᱛᱚᱠᱷᱚᱱ ᱫᱚ ᱢᱮᱥᱟ ᱢᱮᱥᱟ ᱪᱮᱫ ᱦᱚᱸ ᱵᱟᱝ ᱟᱫᱚ ᱟᱡ ᱛᱮᱜᱮ ᱚᱱᱟ ᱫᱚ ᱦᱟᱨᱟᱜᱼᱟ ᱵᱟᱥ᱾
ᱦᱩᱸ ᱦᱩᱸ᱾
ᱟᱨ ᱯᱚᱨᱮ ᱠᱷᱮᱛᱨᱮ ᱡᱩᱫᱤ ᱧᱮᱞ ᱠᱮᱫᱟᱞᱮ ᱫᱚᱢᱮ ᱪᱟᱬᱮ ᱫᱟᱜ ᱠᱮᱫᱟ ᱫᱚᱢᱮ ᱞᱟᱜᱟᱣ ᱟᱠᱟᱱᱟ,
ᱦᱩᱸ᱾
ᱟᱯᱷᱚᱨ ᱫᱚᱢᱮ ᱠᱟᱹᱴᱤᱡ ᱜᱮᱭᱟ ᱛᱟᱦᱚᱞᱮ ᱥᱟᱨ ᱠᱚᱨᱮ ᱞᱟᱜᱟᱣᱼᱟ ᱡᱟᱛᱮ ᱞᱟᱹᱴᱩ ᱜᱫᱚᱜ ᱪᱟᱲᱢᱟᱨ ᱱᱚᱜᱼᱚ ᱱᱚᱝᱠᱟ᱾
ᱦᱩᱸ ᱦᱩᱸ ᱦᱩᱸ᱾ ᱟᱞᱮ ᱫᱚ ᱟᱯᱷᱚᱨ ᱡᱚᱠᱷᱚᱡ ᱦᱚᱸ ᱡᱟ ᱜᱤᱫᱽᱨᱟᱹ ᱞᱟᱜᱟᱣ ᱜᱮᱭᱟ᱾
ᱢᱟᱱᱮ ᱜᱩᱨᱤᱡ ᱜᱮᱯᱮ ᱞᱟᱜᱟᱣ ᱛᱟᱦᱮᱱᱟ ᱥᱮ ᱥᱟᱨ?
ᱜᱩᱨᱤᱡ ᱫᱚ ᱵᱟᱝ ᱦᱚᱜᱼᱚ ᱱᱚᱣᱟ ᱠᱤᱨᱤᱧ ᱡᱚᱨᱟ ᱧᱟᱢᱚᱜ,
ᱪᱮᱫ ᱞᱤᱠᱟ ᱧᱟᱢ ᱛᱟᱦᱮᱱᱟ ᱠᱤᱨᱤᱧ ᱧᱟᱢᱮᱫ ᱛᱟᱦᱮᱱᱟ ᱠᱤᱨᱤᱧ ᱠᱟᱛᱮᱫ ᱦᱮᱸ? ᱟᱪᱪᱷᱟ ᱟᱪᱪᱷᱟ ᱦᱮᱸ ᱦᱮᱸ ᱦᱮᱸ ᱴᱷᱤᱠ᱾ ᱟᱞᱮ ᱫᱚ ᱦᱟᱸᱜ ᱚᱱᱟ ᱤᱭᱟᱹ ᱛᱮᱫ ᱵᱟᱞᱮ ᱜᱤᱰᱤᱭᱮᱫ ᱛᱟᱸᱦᱮ ᱵᱟᱞᱮ ᱮᱢᱟᱜ ᱛᱟᱦᱮᱸᱱᱟ᱾
ᱚ ᱱᱤᱛᱟᱨ ᱜᱮᱠᱚ ᱮᱢ ᱫᱟ ᱟᱞᱮ ᱦᱚᱸ ᱱᱚᱛᱮ ᱞᱟᱦᱟ ᱛᱮᱫᱚ ᱵᱟᱞᱮ ᱮᱢᱟᱜ ᱠᱟᱱ ᱛᱟᱸᱦᱮᱱᱟ ᱟᱞᱮ ᱦᱚᱸ᱾
ᱦᱩᱸ᱾ ᱟᱞᱮ ᱛᱚ ᱩᱱ ᱡᱚᱠᱷᱡᱽ ᱞᱮ ᱮᱢᱟ ᱥᱟᱵ ᱠᱟᱜ ᱢᱮ ᱡᱩᱫᱤ ᱡᱟᱸᱦᱟᱭ ᱯᱩᱭᱞᱳ ᱟᱸᱥᱟᱲ ᱥᱮᱫ ᱜᱮ ᱫᱚᱢᱮᱭ ᱫᱟᱜ ᱠᱮᱫᱟ ᱵᱟᱹᱭᱦᱟᱹᱲ ᱠᱚᱨᱮ ᱫᱚ ᱦᱟᱸᱜ ᱞᱟᱜᱟᱜ ᱟᱛᱚ ᱦᱟᱸᱜ,
ᱦᱩᱸ᱾
ᱟᱫᱚ ᱦᱟᱸᱜ ᱟᱯᱷᱚᱨ ᱡᱩᱫᱤ ᱚᱱᱟ ᱵᱟᱝ ᱞᱟᱹᱴᱩ ᱧᱚᱜ ᱠᱚᱜᱼᱟ, ᱛᱟᱦᱞᱮᱼᱼ
ᱦᱩᱸ᱾
ᱤᱭᱩᱨᱤᱭᱟ ᱠᱚᱞᱮ ᱮᱢᱚ ᱦᱚᱜᱼᱟᱜ ᱜᱮ ᱪᱟᱲᱢᱟᱨ ᱞᱟᱴᱩ ᱜᱚᱜ ᱮᱱᱜᱮ ᱵᱟᱥ ᱛᱟᱯᱚᱨᱮ ᱞᱟᱜᱟ᱾
ᱦᱩᱸ ᱦᱩᱸ᱾
ᱟᱪᱪᱷᱟ ᱟᱯᱮ ᱥᱮᱫ ᱫᱚ ᱵᱩᱨᱩ ᱢᱟᱱᱮ ᱵᱩᱨᱩ ᱮᱞᱟᱠᱟ ᱠᱟᱱᱟ, ᱥᱮ ᱱᱚᱠᱟ ᱥᱚᱢᱚᱛᱚᱞ ᱧᱚᱜ ᱜᱤᱭᱟ᱾
ᱟᱞᱮ ᱥᱮᱫ ᱫᱚ ᱢᱟᱹᱼᱼ ᱟᱹᱰᱤ ᱦᱚᱸ ᱵᱟᱝ ᱥᱟᱢᱛᱟᱞᱟ ᱩᱵᱟᱹᱲ ᱠᱷᱟᱵᱟᱲ ᱫᱚ ᱢᱮᱱᱟᱜ ᱜᱮᱭᱟ᱾
ᱟᱪᱪᱷᱟ ᱟᱪᱪᱷᱟ ᱦᱮᱸ᱾
ᱟᱨ ᱵᱩᱨᱩ ᱦᱚᱸ ᱯᱷᱟᱨᱟᱠ ᱮᱱᱟ ᱟᱞᱮ ᱥᱮᱫ ᱠᱷᱚᱡ ᱫᱚ᱾
ᱟᱪᱪᱷᱟ ᱢᱟᱱᱮ ᱟᱞᱮ ᱧᱚᱜ ᱞᱮᱠᱟ ᱜᱮ ᱟᱞᱮ ᱦᱚᱸ ᱵᱟᱝ ᱥᱚᱢᱚᱛᱚᱞᱟ ᱠᱤᱱᱛᱩ ᱵᱩᱨᱩ ᱦᱚᱸ ᱯᱷᱟᱨᱟᱠ ᱜᱤᱭᱟ᱾
ᱦᱩᱸ ᱦᱩᱸ᱾
ᱟᱞᱮ ᱦᱚᱸ ᱚᱱᱠᱟ ᱜᱮ᱾
ᱟᱫᱚ ᱡᱟᱦᱟᱱᱟᱜ ᱫᱚ ᱪᱮᱜ ᱵᱚᱱ ᱢᱮᱱᱟᱜ ᱛᱮ ᱥᱮᱫᱟᱭ ᱦᱟᱯᱲᱟᱢ ᱦᱚᱲ ᱜᱤ ᱱᱚᱝᱠᱟ ᱠᱚ ᱡᱟᱜᱟ ᱰᱤᱰᱟᱹ ᱠᱚ ᱵᱮᱱᱟᱣ ᱠᱤᱫᱟ᱾
ᱦᱮᱸ ᱦᱮᱸ ᱱᱚᱝᱠᱟᱱᱟᱜ ᱨᱮᱠᱚ ᱯᱟᱸᱡᱟ ᱛᱩᱫ ᱠᱟᱛᱮ ᱱᱚᱝᱠᱟ ᱨᱮᱠᱚ ᱥᱮᱴᱮᱞ ᱠᱟᱱᱟ ᱱᱚᱝᱠᱟᱱ ᱡᱟᱭᱜᱟ ᱨᱮ ᱟᱫᱚᱼᱼ ᱴᱷᱤᱠ ᱜᱤᱭᱟ ᱟᱨ ᱥᱚᱦᱚᱨ ᱵᱟᱡᱟᱨᱼᱼ ᱠᱚᱫᱚ ᱟᱯᱮ ᱥᱩᱨ ᱥᱩᱯᱩᱨ ᱢᱮᱱᱟᱜᱼᱟ, ᱥᱮ ᱥᱟᱺᱜᱤᱧ ᱧᱚᱜ ᱜᱤᱭᱟ ᱪᱮᱫ ᱞᱤᱠᱟ?
ᱥᱚᱦᱚᱨ ᱵᱟᱡᱟᱨ ᱫᱚ ᱦᱟᱸᱜ ᱵᱟᱝᱜᱟᱞ ᱜᱮ ᱪᱟᱞᱟᱜ ᱦᱳᱭᱳᱜᱼᱟ᱾
ᱚ ᱵᱟᱝᱜᱟᱞ ᱜᱮ ᱯᱮ ᱦᱤᱡᱩᱜ ᱛᱮᱦᱮᱱᱟ?
ᱦᱮᱸ ᱵᱟᱝᱜᱟᱞ ᱜᱮᱞᱮ ᱪᱟᱞᱟᱜᱼᱟ, ᱱᱚᱞᱦᱟᱹᱴᱤ ᱦᱩᱭᱱᱟ ᱢᱚᱨᱟᱨᱚᱭ ᱦᱩᱭᱱᱟ ᱱᱚᱣᱟ ᱠᱚ ᱡᱟᱭᱜᱟ ᱫᱚᱼᱼ ᱵᱟᱝᱜᱟᱞ ᱨᱮ ᱢᱮᱱᱟᱜᱼᱟ᱾
ᱟᱪᱪᱷᱟ ᱟᱪᱪᱷᱟ᱾
ᱵᱤᱨᱵᱷᱩᱢ ᱡᱮᱞᱟ ᱯᱟᱲᱟᱜ ᱠᱟᱱᱟ ᱯᱟᱥᱮᱡ᱾
ᱦᱮᱸ ᱦᱮᱸ ᱵᱤᱨᱵᱷᱩᱢ ᱯᱟᱲᱦᱟᱜ ᱠᱟᱱᱟ᱾
ᱦᱩᱸ ᱟᱨ ᱟᱞᱮ ᱱᱚᱸᱰᱮ ᱢᱟᱡᱽᱯᱩᱨ ᱢᱮᱱᱟᱜ ᱜᱮᱭᱟ, ᱟᱫᱚ ᱠᱟᱹᱴᱤᱡ ᱧᱚᱜ ᱜᱮᱭᱟ᱾
ᱚᱻ
ᱵᱟᱡᱟᱨ ᱠᱚᱛᱮ ᱡᱚᱛᱚ ᱠᱚᱛᱮ ᱜᱮ ᱱᱚᱸᱰᱮ ᱫᱚ ᱛᱷᱚᱲᱟ ᱫᱤᱠᱠᱟᱛ ᱧᱚᱜ ᱦᱳᱭᱳᱜ ᱠᱟᱱᱟ, ᱢᱩᱥᱠᱤᱞ ᱧᱚᱜ ᱜᱮᱭᱟ ᱞᱮ᱾
ᱦᱮᱸ ᱟᱫᱚ ᱚᱱᱛᱮ ᱦᱟᱸᱜᱼᱼ ᱡᱷᱟᱲᱠᱷᱚᱸᱰ ᱫᱤᱥᱚᱢ ᱫᱚ ᱦᱟᱸᱜ ᱵᱤᱨ ᱵᱩᱡᱩ, ᱵᱤᱨᱵᱩᱨᱩ ᱫᱤᱥᱚᱢ ᱠᱟᱱᱟ ᱛᱚ ᱟᱼᱼ ᱦᱮᱱᱟᱜᱼᱟ ᱚᱱᱟ ᱠᱚᱫᱚ᱾ ᱡᱟᱦᱟᱸ ᱨᱮ ᱢᱮᱱᱟᱜ ᱠᱷᱟᱡ ᱫᱚ ᱥᱟᱺᱜᱤᱧ ᱧᱚᱜ ᱟᱨ ᱵᱤᱥᱤ ᱫᱚ ᱫᱚᱢᱮ ᱤᱭᱟᱹ ᱠᱚᱫᱚ ᱵᱟᱹᱱᱩᱜ ᱠᱟᱫᱟ᱾ ᱜᱚᱴᱟ ᱮᱞᱟᱠᱟ ᱠᱚᱨᱮ ᱫᱚ ᱵᱟᱝ᱾
ᱦᱮᱸ ᱛᱷᱚᱲᱟ ᱦᱟᱱᱛᱮ ᱟᱞᱮ ᱪᱮᱛᱟᱱ ᱧᱚᱜ ᱞᱮ ᱨᱟᱠᱟᱵ ᱞᱮᱱ ᱠᱷᱟᱡ ᱫᱚ ᱵᱤᱨ ᱵᱩᱨᱩ ᱠᱚ ᱧᱟᱢᱚᱜ ᱵᱚᱞᱮ ᱡᱟᱦᱟᱱᱟᱜᱼᱼ ᱡᱚ ᱡᱤᱱᱤᱥ ᱚᱱᱛᱮ ᱡᱩᱫᱤ ᱡᱚᱢ ᱚᱱᱠᱟ ᱢᱚᱱᱮ ᱦᱤᱡᱩᱜᱼᱟ, ᱛᱚᱵᱮ ᱚᱱᱛᱮᱢ ᱪᱟᱞᱟᱣ ᱫᱟᱲᱮᱭᱟᱜᱼᱟ, ᱚᱱᱛᱮᱱᱟᱜ ᱦᱟᱹᱴᱭᱟᱹ᱾
ᱦᱮᱸ ᱦᱮᱸ ᱦᱮᱸ᱾
ᱚᱱᱟᱠᱚᱢ ᱡᱚᱢ ᱧᱟᱢᱟ, ᱛᱟᱨᱚᱵ ᱵᱮᱞᱮ ᱦᱳᱭᱱᱟ ᱪᱮᱫ ᱠᱚᱪᱚ ᱦᱟᱱᱟ ᱱᱟᱣᱟ ᱮᱢᱟᱱ ᱛᱮᱭᱟᱜ᱾ ᱱᱮᱛᱟᱨ ᱢᱟ ᱠᱟᱡᱟᱠ ᱤᱭᱟᱹ ᱨᱟᱠᱟᱵ ᱠᱟᱱᱟ ᱩᱞ ᱵᱤᱞᱤ᱾
ᱦᱩᱸ ᱦᱩᱸ ᱠᱷᱤᱡᱩᱨ ᱦᱚᱸ ᱮᱦᱚᱵᱚᱜ ᱠᱟᱱᱟ ᱦᱟᱸᱜ᱾
ᱠᱷᱤᱡᱩᱨ ᱫᱚ ᱱᱚᱣᱟ ᱟᱞᱮ ᱠᱚᱨᱮ ᱦᱚᱸ ᱢᱮᱱᱟᱜ ᱫᱚ ᱢᱮᱱᱟᱜ ᱜᱮᱭᱟ ᱱᱤᱭᱟᱹ ᱫᱚ ᱠᱤᱨᱤᱧ ᱫᱚᱦᱚᱸ ᱵᱟᱝ ᱦᱳᱭᱳᱜᱼᱟ, ᱱᱤᱡᱮᱨᱟᱜ᱾ ᱫᱟᱨᱮ ᱜᱤ ᱢᱮᱱᱟᱜ ᱠᱟᱫᱟ᱾ ᱚᱱᱟ ᱫᱚ ᱟᱹᱭᱥᱟᱹ ᱫᱚ ᱛᱤᱦᱤᱧ ᱜᱟᱯᱟ ᱫᱚ ᱡᱚᱢ ᱦᱩᱭᱩᱜ ᱠᱟᱱᱟ ᱦᱚᱞᱟ ᱛᱷᱚᱲᱟ ᱜᱟᱱᱤᱧ ᱡᱚᱢ ᱠᱮᱫ ᱛᱟᱞᱟᱝᱼᱟ᱾
ᱦᱮᱸ ᱦᱮᱸ ᱤᱧ ᱦᱚᱸ ᱟᱞᱮ ᱦᱚᱸ ᱱᱚᱛᱮ ᱵᱤᱞᱤᱜ ᱠᱟᱱᱟ, ᱟᱫᱚ ᱤᱧ ᱦᱚᱸ ᱚᱱᱟ ᱠᱚᱫᱚᱧ ᱡᱚᱢ ᱵᱟᱲᱟᱭ ᱜᱤᱭᱟ ᱚᱱᱟᱛᱮᱧ ᱫᱤᱥᱟᱹ ᱠᱮᱫᱟ᱾ ᱠᱷᱤᱡᱩᱨ ᱟᱨ ᱛᱟᱞᱤ ᱠᱚ ᱢᱮᱱᱟᱜᱼᱟᱥᱮ ᱵᱟᱝ ᱟᱯᱮ ᱥᱮᱫ?
ᱛᱟᱞᱤ ᱦᱚᱸ ᱢᱮᱱᱟᱜ ᱜᱮᱭᱟ᱾
ᱛᱟᱹᱞᱮ ᱦᱚᱸ ᱢᱮᱱᱟᱜ ᱜᱮᱭᱟ ᱱᱮᱛᱟᱨ ᱜᱮᱛᱚ ᱠᱚ ᱡᱚᱢᱟ ᱡᱚᱢ ᱪᱮᱫ ᱞᱮᱠᱟ ᱠᱚ ᱡᱚᱢ ᱛᱟᱦᱮᱱᱟ ᱟᱯᱮᱥᱮᱫ ᱫᱚ ᱢᱟᱱᱮ ᱰᱷᱮᱨ ᱡᱟᱹᱥᱛᱤ ᱥᱮ ᱠᱚᱢ ᱧᱚᱜ?
ᱛᱟᱞᱮ ᱱᱮᱛᱟᱨ ᱫᱚ ᱦᱟᱸᱜ ᱚᱱᱟ ᱚᱠᱟ ᱵᱤᱞᱤ ᱠᱟᱛᱮᱫ ᱧᱩᱨᱦᱟᱹᱜ ᱠᱟᱱᱼᱼ
ᱱᱮᱛᱟᱨ ᱫᱚ ᱦᱟᱹᱜ ᱟᱹᱣᱨᱤ ᱵᱤᱞᱤᱜᱼᱟ, ᱱᱮᱛᱟᱨ ᱫᱚ ᱱᱚᱜ ᱚᱭ ᱫᱚ ᱦᱟᱜ ᱜᱮᱫ ᱠᱟᱛᱮᱜ ᱡᱚᱢ ᱜᱟᱱᱚᱜᱼᱟ᱾
ᱦᱩᱸ ᱦᱩᱸ ᱱᱮᱛᱟᱨ ᱫᱚ ᱚᱱᱟ ᱵᱷᱟᱛᱤ ᱛᱮᱫᱼᱼ
ᱵᱟᱴᱤ ᱛᱮ ᱨᱟᱥᱟ ᱦᱮᱸ ᱦᱮᱸ ᱦᱮᱸ
ᱦᱩᱸ ᱚᱱᱟᱴᱟᱜ ᱫᱚ ᱰᱷᱮᱨᱜᱤ ᱡᱚᱢᱚᱜ ᱟ ᱟᱨ ᱚᱱᱟ ᱛᱤᱨᱮ ᱵᱤᱞᱤᱜᱼᱟ ᱦᱟᱸᱜ᱾
ᱢᱮᱱ ᱫᱟᱹᱧ ᱯᱷᱳᱱ ᱧᱚᱜ ᱵᱟᱠᱷᱟᱡ ᱫᱚ ᱟᱨ ᱚᱱᱠᱟ ᱟᱞᱮ ᱥᱮᱫ ᱫᱚ ᱱᱮᱛᱟᱨ ᱫᱚ ᱚᱱᱠᱟ ᱫᱚ ᱡᱚᱢ ᱜᱮ ᱵᱟᱝᱠᱚ ᱡᱚᱢᱟ᱾ ᱚᱠᱚᱭᱟ ᱦᱟᱢᱵᱩᱲ ᱵᱟᱲᱟᱭᱟ ᱚᱱᱠᱟ ᱩᱱᱟᱜ ᱞᱟᱹᱴᱩ᱾
ᱟᱪᱪᱷᱟ ᱚᱱᱟ ᱨᱮᱭᱟᱜ ᱤᱭᱟᱹ ᱦᱩᱭᱩᱜ ᱛᱟᱦᱮᱸᱱᱟ, ᱯᱤᱴᱷᱟᱹ ᱦᱩᱭᱩᱜ ᱛᱟᱦᱮᱸᱱᱟ᱾ ᱚᱱᱛᱮ ᱯᱮ ᱠᱚᱨᱟᱣ ᱵᱟᱲᱟᱭ ᱛᱟᱦᱮᱸᱱᱟ ᱵᱟᱲᱟᱭᱟᱯᱮ?
ᱦᱮᱸ ᱦᱮᱸ ᱯᱤᱴᱷᱟᱹᱭ,
ᱦᱮᱸ ᱴᱷᱤᱠ ᱴᱷᱤᱠ, ᱱᱚᱛᱮ ᱦᱚᱸᱠᱚ ᱟᱫᱚᱢ ᱠᱚᱫᱚ ᱠᱚ ᱞᱮᱣᱮᱧ ᱠᱟᱛᱮᱫ ᱠᱚ ᱯᱤᱴᱷᱟᱹᱭ ᱛᱟᱦᱮᱸᱱᱟ ᱢᱚᱡᱽ ᱜᱮ᱾
ᱦᱮᱸ ᱚᱱᱟ ᱟᱴᱟ ᱦᱚᱞᱚᱝ ᱥᱟᱶ ᱥᱤᱯᱤ ᱢᱮᱥᱟᱞ ᱦᱩᱭᱩᱜᱼᱟ᱾
ᱦᱩᱸ ᱦᱩᱸ ᱦᱩᱸ
ᱫᱟᱜ ᱵᱚᱫᱚᱞ ᱫᱚ ᱚᱱᱟ ᱮᱸᱭᱟ ᱦᱚᱞᱚᱝ ᱦᱚᱞᱚᱝ ᱵᱚᱞᱮ ᱦᱚᱞᱚᱝ ᱟᱨ ᱚᱱᱟ ᱤᱭᱟᱹ ᱛᱟᱞᱤ
ᱛᱟᱞᱮ ᱚᱱᱟ ᱞᱟᱹᱭ ᱢᱮ ᱦᱮᱸ ᱦᱮᱸ, ᱫᱮᱱᱛᱮᱜ ᱦᱮᱸ ᱦᱮᱸ,
ᱚᱱᱟ ᱟᱞᱮ ᱥᱤᱯᱤᱭᱟ ᱟᱨ ᱫᱟᱜ ᱫᱚ ᱵᱟᱝ ᱞᱟᱜᱟᱜᱼᱟ᱾
ᱴᱷᱤᱠ ᱴᱷᱤᱠ ᱦᱩᱸ, ᱤᱧ ᱦᱚᱸ ᱟᱹᱰᱤ ᱢᱚᱡᱽ ᱤᱧ ᱦᱚᱸ ᱵᱟᱝ ᱞᱟᱦᱟᱛᱮ ᱱᱟᱞᱮ ᱱᱚᱛᱮ ᱫᱚ ᱩᱱᱟᱹᱜ ᱫᱚ ᱵᱟᱝᱠᱚ ᱵᱮᱱᱟᱣᱟ, ᱛᱚᱵᱮ ᱦᱟᱱᱟᱱᱛᱮ ᱧᱚᱜ ᱚᱱᱟ ᱯᱩᱨᱩᱞᱤᱭᱟᱹ ᱦᱟᱱᱟᱱᱛᱮ ᱪᱮᱛᱟᱱ ᱧᱚᱜ ᱥᱮᱜ᱾ ᱚᱱᱛᱮ ᱨᱮᱱ ᱜᱟᱛᱮ ᱠᱚ ᱛᱟᱦᱮᱸ ᱠᱟᱱ ᱛᱤᱧᱟ᱾ ᱤᱧ ᱫᱚ ᱞᱟᱦᱟ ᱛᱮ ᱦᱳᱥᱴᱮᱞ ᱨᱮᱧ ᱠᱟᱱ ᱛᱟᱦᱮᱸᱱᱟ᱾ ᱟᱫᱚ ᱚᱸᱰᱮ ᱢᱤᱫ ᱦᱚᱲᱮ ᱡᱚᱢ ᱚᱪᱚ ᱞᱮᱫ ᱞᱮᱭᱟ, ᱟᱹᱜᱩ ᱞᱮᱫᱟᱭ ᱵᱮᱱᱟᱣ ᱞᱮᱫᱟ ᱚᱲᱟᱜ ᱨᱮ, ᱟᱫᱚ ᱢᱮᱱᱫᱟ ᱛᱟᱞᱤ ᱯᱤᱴᱸᱷᱟᱧ ᱟᱹᱜᱩ ᱛᱷᱚᱲᱟ ᱚᱱᱠᱟᱭ ᱡᱚᱢ ᱦᱚᱪᱚ ᱠᱮᱫ ᱞᱮᱭᱟᱭ ᱜᱟᱛᱮ ᱠᱚ ᱱᱚᱜ-ᱚ ᱱᱚᱝᱠᱟ᱾
ᱛᱟᱞᱮ ᱯᱤᱴᱷᱟᱹ ᱫᱚ ᱟᱞᱮᱫᱚ ᱱᱚᱸᱰᱮ ᱫᱚ ᱠᱟᱡᱟᱠᱞᱮ ᱡᱚᱢᱟ, ᱮᱱᱛᱮ ᱱᱤᱡᱮᱨ ᱤᱧᱜᱤᱧ ᱵᱮᱱᱟᱣᱟ᱾
ᱟᱪᱪᱷᱟ ᱟᱪᱪᱷᱟ ᱦᱩᱸ
ᱟᱞᱮ ᱨᱮᱱ ᱫᱚ ᱦᱟᱸᱜ ᱩᱱᱤ ᱚᱲᱟᱜ ᱦᱚᱲ ᱫᱚ ᱩᱱᱤ ᱫᱚ ᱦᱟᱸᱜ ᱯᱤᱴᱷᱟᱹ ᱫᱚ ᱚᱱᱠᱟ ᱫᱚ ᱵᱟᱭ ᱨᱤᱫ ᱵᱟᱲᱟᱭ ᱛᱮ ᱡᱟᱹᱥᱛᱤ ᱫᱚ ᱵᱟᱭ ᱜᱩᱰᱢᱟᱹ ᱦᱚᱪᱚᱭᱟ᱾ ᱟᱫᱚ ᱤᱧ ᱫᱚ ᱚᱱᱟ ᱠᱚᱫᱚ ᱵᱷᱟᱜᱤᱧ ᱠᱟᱡᱟᱠ ᱤᱧ ᱠᱩᱥᱤᱭᱟᱜ ᱛᱮ ᱠᱟᱡᱟᱠ ᱤᱧ ᱵᱮᱱᱟᱣᱟ᱾
ᱦᱩᱸ ᱦᱩᱸ ᱦᱮᱸ ᱥᱤᱵᱤᱞ ᱦᱚᱸ ᱟᱹᱰᱤ ᱥᱤᱵᱤᱞ ᱜᱮᱭᱟ᱾
ᱦᱩᱸ ᱟᱨ ᱯᱤᱴᱷᱟᱹ ᱡᱚᱢ ᱫᱚ ᱛᱷᱚᱲᱟ ᱜᱚᱨᱚᱵᱽ ᱫᱚ ᱫᱚᱥᱨᱟ ᱧᱚᱜ ᱟᱹᱭᱠᱟᱹᱜᱼᱟ ᱛᱚ᱾
ᱦᱩᱸ ᱦᱩᱸ ᱦᱩᱸ
ᱦᱚᱲᱢᱚ ᱠᱚ ᱚᱱᱟ ᱜᱚᱴᱟ ᱫᱤᱱ ᱡᱚᱢ ᱞᱮᱠᱷᱟᱡ ᱫᱚ ᱦᱚᱲᱢᱚ ᱠᱷᱚᱱ ᱚᱱᱟ ᱫᱚ ᱯᱨᱮᱥ ᱴᱟᱴᱠᱟ ᱧᱚᱜ ᱵᱩᱡᱷᱟᱹᱜᱼᱟ᱾
ᱦᱩᱸ ᱦᱩᱸ
ᱴᱷᱤᱠ ᱜᱮᱭᱟ, ᱟᱪᱪᱷᱟ ᱚᱱᱛᱮ ᱜᱤᱫᱽᱨᱟᱹ ᱠᱚ ᱯᱟᱲᱦᱟᱣ ᱞᱟᱹᱜᱤᱫ ᱢᱟᱱᱮ ᱮᱥ ᱥᱤ ᱮᱥ ᱴᱤ ᱠᱟᱹᱡ ᱢᱟᱱᱮ ᱯᱷᱤᱨᱤ ᱦᱳᱥᱴ ᱦᱳᱴᱮᱞ ᱠᱚᱫᱚ ᱢᱮᱱᱟᱜ ᱟᱥᱮ ᱵᱟᱹᱱᱩᱜᱼᱟ?
ᱢᱮᱱᱟᱜ ᱜᱮᱭᱟ,
ᱢᱮᱱᱟᱜ ᱜᱮᱭᱟ, ᱢᱮᱱᱟᱜ ᱫᱚ ᱚ᱾
ᱢᱮᱱᱟᱜ ᱜᱮᱭᱟ, ᱟᱫᱚ ᱦᱤᱱᱫᱤ ᱢᱤᱰᱤᱭᱟᱹᱢ ᱠᱟᱱᱟ᱾ ᱤᱝᱞᱤᱥ ᱢᱤᱰᱤᱭᱟᱹᱢ ᱫᱚ ᱱᱚᱣᱟ ᱟᱹᱰᱤ ᱯᱷᱟᱨᱟᱠ ᱧᱚᱜ ᱨᱮ ᱢᱮᱱᱟᱜ ᱜᱮᱭᱟ᱾
ᱦᱩᱸ ᱦᱮᱸ ᱚᱱᱛᱮ ᱛᱚ ᱡᱷᱟᱲᱠᱷᱚᱸᱰ ᱢᱟᱱᱮ ᱜᱮᱛᱚ ᱦᱤᱱᱫᱤ ᱢᱤᱰᱤᱭᱟᱢ ᱯᱟᱲᱟᱣ ᱮᱱᱟ᱾
ᱦᱩᱸ ᱦᱩᱸ
ᱟᱫᱚ ᱱᱚᱣᱟ ᱫᱚ ᱟᱵᱚᱣᱟᱜ ᱠᱟᱞᱪᱟᱨ ᱵᱟᱧᱪᱟᱜ ᱞᱟᱹᱜᱤᱫ ᱫᱚ ᱦᱤᱱᱫᱤ ᱛᱮᱫᱚ ᱤᱱᱟᱹᱜ ᱫᱚ ᱦᱟᱸᱜ ᱠᱚ ᱵᱟᱠᱚ ᱢᱮᱫ ᱞᱩᱛ ᱛᱩᱨᱟᱜ ᱠᱟᱱᱟ ᱟᱫᱚᱜ ᱞᱮᱠᱟ ᱜᱮ ᱵᱩᱡᱷᱟᱹᱜ ᱠᱟᱱᱟ᱾
ᱦᱮᱸ
ᱱᱚᱣᱟ ᱴᱟᱜ ᱪᱤᱠᱤ ᱛᱮᱜᱮ ᱯᱟᱲᱦᱟᱣ ᱞᱮᱱᱠᱷᱟᱱ ᱫᱚ ᱦᱟᱸᱜ ᱡᱚᱛᱚ ᱠᱚ ᱵᱩᱡᱽ ᱴᱷᱤᱠ ᱴᱷᱤᱠ᱾
ᱡᱷᱚᱛᱚ ᱠᱚ ᱵᱩᱡᱽ ᱴᱷᱤᱠᱟ ᱦᱮᱸ ᱚ᱾ ᱤᱧ ᱫᱩᱧ ᱢᱮᱱ ᱫᱟ ᱥᱟᱱᱛᱟᱲ ᱛᱮᱜᱮᱢ ᱯᱟᱲᱦᱟᱜ ᱠᱟᱱᱟ, ᱦᱤᱱᱫᱤ ᱦᱚᱢ ᱥᱮᱬᱟᱭ ᱫᱟ, ᱤᱝᱞᱤᱥ ᱦᱚᱢ ᱥᱮᱬᱟᱭ ᱫᱟ ᱟᱨ ᱚᱱᱟ ᱢᱟ ᱥᱟᱵᱡᱮᱠᱴ ᱛᱟᱦᱮᱸᱱ ᱜᱮ᱾ ᱟᱞᱮ ᱫᱚ ᱱᱚᱝᱠᱟ ᱯᱷᱟᱥ ᱥᱮᱠᱮᱱᱰ ᱯᱷᱟᱥᱴ ᱞᱮᱝᱜᱩᱣᱮᱡ ᱥᱮᱠᱮᱱᱰ ᱞᱮᱝᱜᱩᱣᱮᱡ ᱱᱚᱜ-ᱱᱚᱝᱠᱟ ᱢᱮᱱᱟᱜ ᱠᱟᱫᱟ ᱡᱟᱦᱟᱸᱭ ᱥᱟᱱᱛᱟᱞᱤ ᱢᱤᱰᱤᱭᱟᱢ ᱛᱮ ᱯᱟᱲᱦᱟᱜ-ᱟ ᱩᱱᱤ ᱫᱚ ᱯᱷᱟᱥᱴ ᱞᱮᱝᱜᱩᱣᱮᱡᱽ ᱛᱟᱦᱮᱱ ᱛᱟᱭ ᱥᱟᱱᱛᱟᱞᱤ
ᱦᱩᱸ
ᱟᱨ ᱥᱮᱠᱮᱱ ᱞᱮᱝᱜᱩᱣᱮᱡᱽ ᱤᱝᱞᱤᱥ ᱛᱟᱦᱮᱱ ᱛᱟᱭᱟ, ᱛᱷᱟᱲ ᱞᱮᱝᱜᱩᱣᱮᱡᱽ ᱫᱚ ᱵᱟᱝᱞᱟ ᱦᱚᱸᱜᱼ ᱱᱚᱝᱠᱟ ᱠᱚ ᱯᱟᱲᱦᱟᱜ ᱠᱟᱱᱟ
ᱚᱱᱠᱟᱜ ᱜᱮ ᱯᱨᱚᱵᱚᱞᱮᱢ ᱫᱚ ᱢᱮᱱᱟᱜ ᱟᱠᱟᱫᱟ ᱟᱫᱚ ᱱᱚᱸᱰᱮ ᱫᱚ ᱢᱮᱱᱟᱜ ᱜᱮᱭᱟ ᱥᱟᱱᱛᱟᱞᱤ ᱟᱫᱚ ᱚᱱᱟ ᱫᱮᱵᱽᱱᱟᱜᱽᱨᱤ
ᱯᱟᱥᱮᱫ ᱢᱟ ᱟᱨᱚ ᱵᱷᱟᱜᱤ ᱢᱟᱱᱮ ᱟᱹᱰᱤ ᱵᱷᱟᱹᱜᱤ ᱢᱮᱱᱟᱜᱼᱟ ᱪᱮᱫᱟᱜ ᱥᱮ ᱦᱤᱱᱫᱤ ᱫᱚ ᱢᱤᱜᱴᱮᱱ ᱟᱵᱚᱣᱟᱜ ᱱᱮᱥᱱᱮᱞ ᱞᱮᱝᱜᱩᱣᱮᱡ ᱞᱮᱠᱟ ᱯᱟᱲᱟᱜ ᱠᱟᱱᱟ ᱛᱟᱦᱭᱞᱮ ᱴᱷᱤᱠ ᱜᱮᱭᱟ ᱥᱟᱱᱛᱟᱞᱤ ᱢᱤᱰᱤᱭᱟᱢ ᱛᱮ ᱢᱮᱱᱟ ᱯᱷᱟᱥᱴ ᱞᱮᱝᱜᱩᱣᱮᱡᱽ ᱛᱟᱦᱮᱱ ᱛᱟᱭᱟ ᱩᱱᱤᱭᱟᱜ ᱤᱭᱟᱹ ᱥᱟᱱᱛᱟᱞᱤ ᱥᱮᱠᱮᱱᱰ ᱞᱮᱝᱜᱩᱭᱮᱡ ᱫᱚ ᱦᱤᱱᱫᱤ ᱫᱚᱦᱚ ᱠᱟᱜᱼᱟ ᱥᱮᱠᱮᱱᱰ ᱞᱮᱝᱜᱩᱣᱮᱡᱽ ᱯᱟᱲᱟᱜ ᱠᱟᱱᱟ ᱟᱨ ᱛᱷᱷᱷᱷᱟᱨᱰ ᱞᱮᱝᱜᱩᱣᱮᱡᱽ ᱫᱚ ᱤᱝᱞᱤᱥ ᱢᱟᱱᱮ ᱟᱹᱰᱤ ᱵᱷᱟᱹᱜᱤ ᱥᱩᱵᱤᱫᱷᱟ ᱢᱮᱱᱟᱜᱼᱟ ᱟᱞᱮ ᱠᱚᱫᱚ ᱟᱨ ᱮᱠᱥᱴᱨᱟ ᱤᱭᱟᱹ ᱠᱟᱛᱮ ᱦᱤᱱᱫᱤ ᱠᱚ ᱥᱮᱬᱟ ᱦᱩᱭᱩᱜ ᱠᱟᱱ ᱛᱟᱞᱮᱭᱟ ᱛᱚ ᱤᱧ ᱛᱷᱚᱲᱟ ᱛᱷᱚᱲᱟᱧ ᱥᱮᱲᱟ ᱟᱠᱟᱫᱟ ᱢᱟᱱᱮ ᱵᱟᱰᱟᱭ ᱫᱩᱧ ᱵᱟᱰᱟᱭ ᱜᱮᱭᱟ ᱯᱟᱲᱦᱟᱣ ᱵᱩᱡᱽ ᱜᱮᱭᱟᱹᱧ ᱢᱮᱱᱠᱷᱟᱱ ᱵᱟᱝᱞᱟ ᱦᱚᱧ ᱵᱟᱲᱟᱭᱟ ᱦᱤᱱᱫᱤ ᱦᱚᱸ ᱤᱝᱞᱤᱥ ᱦᱚᱧ ᱵᱩᱡᱽ ᱜᱮᱭᱟ ᱟᱨ ᱥᱟᱱᱛᱟᱲ ᱢᱟ ᱢᱮᱱᱟᱜ ᱜᱮ
ᱦᱩᱸ ᱦᱩᱸ
ᱢᱤᱫᱴᱮᱱ ᱮᱠᱥᱴᱨᱟ ᱞᱮᱝᱜᱩᱣᱮᱡ ᱟᱞᱮ ᱫᱚ ᱟᱨᱚ ᱵᱟᱲᱟᱭ ᱦᱩᱭᱩᱜ ᱠᱟᱱᱟ ᱟᱯᱮ ᱫᱚ ᱚᱱᱟ ᱵᱟᱝ ᱠᱟᱛᱮᱫ ᱨᱮᱦᱚᱸ ᱟᱹᱰᱤ ᱢᱚᱸᱡᱽ ᱡᱟᱦᱟᱸᱭ ᱜᱤᱫᱽᱨᱟᱹ ᱚᱱᱠᱟ ᱯᱮ ᱵᱮᱱᱟᱣ ᱯᱮ ᱢᱮᱱᱟ ᱵᱟᱝ ᱥᱟᱱᱛᱟᱲᱤ ᱥᱟᱶᱛᱮ ᱦᱤᱱᱫᱤ ᱟᱨ ᱤᱝᱞᱤᱥ ᱯᱮᱭᱟ ᱞᱮᱝᱜᱩᱣᱮᱡᱽ ᱫᱚ ᱟᱨᱟᱢ ᱥᱮ ᱢᱤᱫᱴᱮᱱ ᱜᱤᱫᱽᱨᱟᱹᱭ ᱢᱟᱱᱮ ᱢᱚᱡᱽ ᱡᱚᱛᱚ ᱜᱮᱭ ᱫᱟᱲᱮᱭᱟᱜ ᱠᱮᱭᱟ ᱟᱹᱰᱤ ᱢᱚᱡᱽ ᱛᱮ ᱢᱟᱱᱮ ᱥᱚᱦᱚᱡᱽ ᱛᱮᱜᱮᱭ ᱫᱟᱲᱮᱭᱟᱜᱼᱟ ᱢᱤᱫᱴᱮᱱ ᱜᱤᱫᱽᱨᱟᱹ ᱯᱚᱠᱷᱮ ᱯᱮᱭᱟ ᱞᱮᱝᱜᱩᱣᱮᱡᱽ ᱪᱷᱟᱲᱟ ᱫᱚ ᱠᱳᱚᱱᱳ ᱵᱮᱯᱟᱨ ᱵᱟᱝ ᱠᱟᱱᱟ ᱢᱮᱱᱠᱷᱟᱱ ᱦᱚᱲ ᱜᱮ ᱯᱩᱱᱭᱟ ᱠᱚ ᱢᱟᱱᱮ ᱯᱮᱭᱟ ᱯᱩᱱᱭᱟ ᱫᱚ ᱵᱩᱡᱩᱜ ᱠᱟᱱᱟ ᱟᱨ ᱠᱤ ᱥᱮᱬᱟ ᱦᱩᱭ ᱟᱠᱟᱱᱟ ᱢᱚᱴᱟᱢᱩᱴᱤ
ᱦᱩᱸ ᱻ
ᱤᱧ ᱦᱚᱧ ᱢᱚᱱᱮᱭᱟ ᱟᱞᱮ ᱥᱮᱫ ᱫᱚ ᱡᱩᱫᱤ ᱦᱤᱱᱫᱤ ᱜᱮ ᱛᱟᱦᱮᱸ ᱞᱮᱱ ᱠᱷᱟᱱ ᱫᱚ ᱟᱨᱦᱚᱸ ᱵᱷᱟᱹᱜᱤ ᱠᱚᱜᱼᱟ ᱥᱟᱱᱛᱟᱲ ᱥᱟᱶ ᱥᱟᱶᱛᱮ ᱦᱤᱱᱫᱤ ᱦᱚᱸ ᱟᱨ ᱟᱫᱚ ᱤᱝᱞᱤᱥ ᱵᱟᱥ ᱱᱮᱥᱱᱮᱞ ᱤᱱᱴᱟᱨᱱᱮᱥᱱᱮᱞ ᱟᱨ ᱟᱢᱟᱜ ᱱᱤᱡᱮᱨᱟᱜ ᱵᱟᱥ ᱡᱟᱦᱟᱱ ᱯᱤᱭᱟ ᱜᱮᱛᱚ
ᱚᱝᱠᱟ ᱛᱟᱦᱮᱸ ᱞᱮᱱᱠᱷᱟᱡ ᱢᱟ ᱟᱹᱰᱤ ᱢᱚᱸᱡᱽ ᱦᱩᱭ ᱠᱚᱜ ᱛᱮᱜ
ᱦᱩᱸ
ᱱᱚᱰᱮ ᱛᱷᱚᱲᱟᱜᱟᱱ ᱚᱱᱟᱴᱟᱜ ᱵᱟᱝ ᱞᱟᱹᱜᱩᱜ ᱠᱟᱱᱟ ᱵᱚᱞᱮ ᱚᱱᱟ ᱠᱚ ᱤᱭᱟᱹ ᱞᱮᱠᱷᱟᱡ ᱥᱚᱫᱚᱨ ᱞᱮᱠᱷᱟᱡ ᱠᱩ?
ᱦᱮᱸ ᱟᱯᱮ ᱥᱮᱜ ᱫᱚ ᱚᱱᱮ ᱚᱱᱟ ᱪᱮᱫᱟᱜ ᱪᱚ ᱩᱱᱠᱩ ᱩᱱᱠᱩ ᱤᱭᱟᱹ ᱠᱚ ᱵᱟᱹᱲᱛᱤ ᱠᱟᱱ ᱛᱟᱯᱮᱭᱟ ᱟᱯᱮ ᱮᱞᱟᱠᱟ ᱚᱠᱟᱨᱤᱧ ᱡᱟᱧ ᱵᱩᱡᱽ ᱫᱟ ᱚᱱᱟ ᱠᱷᱚᱵᱚᱨ ᱠᱚᱧ ᱧᱮᱞ ᱛᱟᱦᱮᱱ ᱜᱮᱭᱟ ᱥᱮ ᱮᱴᱟᱜ ᱫᱷᱚᱨᱚᱢ ᱜᱟᱛᱟ ᱨᱮᱱ ᱚᱱᱛᱮ ᱢᱟᱱᱮ ᱮᱴᱟᱜ ᱥᱮᱫ ᱚᱱᱟ ᱮᱴᱟᱜ ᱪᱩᱠᱟᱹᱜ ᱨᱮᱱ ᱢᱟᱱᱮ ᱟᱵᱚ ᱚᱱᱛᱮᱱ ᱠᱚᱠᱚ ᱵᱟᱹᱲᱛᱤ ᱧᱚᱜ ᱠᱟᱱᱟ ᱢᱟᱱᱮ ᱟᱨ ᱠᱤ ᱩᱱᱠᱩ ᱠᱚ ᱦᱤᱝᱥᱟᱹᱜ ᱠᱟᱱᱟ ᱦᱮᱸ ᱡᱮ ᱱᱩᱠᱩ ᱡᱩᱫᱤ ᱟᱠᱚᱣᱟᱜ ᱛᱮᱠᱚ ᱥᱮᱲᱟ ᱠᱚ ᱮᱦᱚᱵ ᱠᱮᱫᱟ ᱛᱟᱦᱚᱞᱮ ᱛᱚ ᱢᱩᱥᱠᱤᱞ ᱠᱟᱱᱟ ᱢᱤᱫ ᱴᱷᱮᱡᱚᱜ ᱟᱠᱩ ᱮ ᱠᱚᱛᱟᱵᱮᱱᱟᱜ ᱢᱮᱱᱟᱜ ᱛᱟᱠᱚᱣᱟ ᱛᱟᱦᱚᱞᱮ ᱵᱟᱵᱚᱱ ᱢᱤᱫᱴᱷᱮᱜ ᱪᱩ ᱠᱚᱣᱟ ᱯᱟᱲᱦᱟᱣ ᱜᱮ ᱵᱟᱵᱚᱱ ᱯᱟᱲᱦᱟᱜ ᱪᱩ ᱠᱚᱣᱟ ᱢᱟᱱᱮ ᱚᱱᱟ ᱠᱚ ᱵᱩᱫᱽᱫᱷᱤ ᱳᱰᱳᱝ- ᱟᱭ
ᱟᱨ ᱡᱚᱛᱚᱣᱟᱜ ᱵᱩᱡᱽ ᱧᱟᱢᱚᱜᱼᱟ ᱛᱚ
ᱡᱚᱛᱚᱣᱟᱜ ᱦᱮᱸ ᱵᱟᱝ ᱤᱧ ᱚᱱᱟ ᱠᱚᱫᱚ ᱵᱩᱡᱽ ᱧᱟᱢᱚᱜᱼᱟ ᱟᱯᱮ ᱦᱚᱸᱯᱮ ᱵᱩᱡᱟ ᱦᱟᱸᱜ ᱯᱚᱨᱮ ᱛᱮ ᱡᱮ ᱟᱵᱚ ᱫᱚ ᱵᱟᱝᱠᱚ ᱯᱟᱲᱦᱟᱣ ᱪᱚᱣᱟ ᱵᱚᱱ ᱠᱟᱱᱟ ᱯᱟᱲᱦᱟᱣ ᱛᱮᱫ ᱵᱩᱱ ᱡᱩᱢᱤᱫᱚᱜᱼᱟ ᱦᱟᱸᱜ ᱟᱨ ᱯᱟᱲᱦᱟᱣ ᱠᱟᱛᱮ ᱮᱢ ᱡᱩᱢᱤᱫ ᱞᱮᱝᱠ ᱥᱮ ᱡᱩᱫᱤ ᱦᱟᱸᱜ ᱦᱟᱱᱟᱢ ᱫᱟᱹᱵᱤᱭᱟ ᱱᱚᱣᱟᱢ ᱫᱟᱹᱵᱤᱭᱟ ᱦᱟᱱᱟ ᱵᱟᱹᱱᱩᱜ ᱛᱤᱧᱟᱹ ᱱᱚᱣᱟ ᱵᱟᱱᱩᱜ ᱛᱤᱧᱟ ᱡᱟᱦᱟᱸᱭ ᱵᱟᱭ ᱵᱟᱲᱟᱭᱟ ᱩᱱᱤ ᱫᱚ ᱴᱷᱤᱠ ᱜᱮᱭᱟ ᱦᱮᱸ ᱜ ᱜᱩᱯᱤ ᱠᱟᱛᱮ ᱤᱧ ᱡᱚᱢᱟ ᱤᱧᱫᱚ ᱰᱟᱝᱨᱤ ᱜᱩᱯᱤ ᱠᱟᱛᱮ ᱜᱮ ᱪᱟᱥᱵᱟᱥ ᱛᱮᱜᱮ ᱡᱚᱢ ᱧᱩ ᱢᱮᱱᱟᱜ ᱛᱤᱧᱟᱹ ᱢᱤᱫ ᱵᱤᱜᱷᱟᱹ ᱚᱱᱟ ᱛᱮᱜᱮᱧ ᱟᱹᱥᱩᱞᱚᱜᱼᱟ ᱡᱟᱦᱟᱸᱭ ᱵᱟᱝ ᱵᱟᱲᱟᱭ ᱦᱚᱲ ᱫᱚ ᱚᱝᱠᱟᱭ ᱢᱮᱱᱟ ᱟᱨ ᱡᱟᱦᱟᱸᱭ ᱵᱟᱲᱟᱭ ᱦᱚᱲ ᱫᱚ ᱱᱟᱥᱮᱱᱟᱜ ᱨᱚᱲ ᱜᱮᱭᱟ ᱥᱚᱨᱠᱟᱨᱤ ᱥᱚᱨᱠᱟᱨ ᱪᱮᱛᱟᱱ ᱨᱮᱦᱚᱭ ᱨᱚᱲᱟ ᱥᱚᱨᱠᱟᱨ ᱯᱟᱞᱴᱟᱣ ᱨᱮᱭᱟᱜ ᱫᱷᱩᱢᱠᱤ ᱦᱚᱸᱭ ᱮᱢᱟᱭᱟ ᱩᱱ ᱡᱚᱠᱷᱚᱱ ᱜᱮᱛᱚ ᱵᱟ ᱛᱚᱨ ᱚᱪᱩᱭᱮᱜ ᱠᱚᱣᱟ ᱡᱟᱦᱟᱸᱭ ᱨᱟᱡᱽᱯᱟᱴ ᱠᱚ ᱪᱟᱹᱞᱩᱭᱟ᱾
ᱦᱩᱸ ᱦᱩᱸ᱾
ᱟᱫᱚ ᱚᱱᱟ ᱦᱚᱛᱮᱡ ᱛᱮ ᱩᱱᱠᱩ ᱤᱧ ᱫᱩᱧ ᱢᱚᱱᱮᱭᱟ ᱟᱨᱠᱤ ᱟᱨ ᱮᱴᱟᱜ ᱫᱷᱚᱨᱚᱢ ᱨᱮᱱ ᱦᱚ ᱠᱚ ᱠᱚᱢᱚᱜᱼᱟ ᱦᱟᱸᱜ ᱛᱟᱦᱚᱞᱮ ᱠᱚ ᱢᱮᱱᱫᱟ ᱛᱟᱦᱚᱞᱮ ᱛᱚ ᱟᱵᱚ ᱢᱟ ᱟᱵᱚ ᱫᱚ ᱦᱟᱸᱜ ᱵᱚᱱ ᱠᱚᱢᱚᱜᱼᱟ ᱮᱱᱠᱷᱟᱱ ᱡᱩᱫᱤ ᱱᱩᱠᱩ ᱱᱚᱝᱠᱟ ᱠᱚ ᱥᱤᱠᱷᱱᱟᱹᱛᱚᱜᱼᱟ ᱟᱠᱚᱣᱟᱜ ᱤᱭᱟᱹ ᱛᱮ ᱛᱟᱦᱚᱞᱮ ᱫᱚ ᱵᱚᱦᱩᱛ ᱢᱮᱱᱟᱜ ᱛᱟᱵᱚᱱᱟ ᱟᱵᱚᱣᱟᱜ, ᱤᱧ ᱫᱚ ᱱᱚᱝᱠᱟᱧ ᱢᱚᱱᱮᱭ ᱮᱫᱟ ᱚᱱᱟ ᱛᱮ᱾ ᱛᱚ ᱦᱩᱭ ᱛᱟᱠᱚ ᱚᱱᱟ ᱛᱮ ᱚᱱᱟ ᱥᱤᱠᱷᱱᱟᱹᱛ ᱠᱷᱚᱡ ᱠᱚ ᱵᱟᱝ ᱠᱚ ᱢᱤᱜᱴᱷᱮᱡ ᱪᱚ ᱟᱠᱩ ᱠᱟᱱᱟ ᱥᱮ ᱵᱟᱝ ᱠᱚ ᱯᱟᱲᱦᱟᱣ ᱪᱚ ᱟᱠᱩ ᱠᱟᱱᱟ᱾ ᱦᱩᱸ᱾
ᱪᱷᱟ ᱧᱮᱞ ᱟᱵᱩᱱ ᱱᱚᱣᱟ ᱫᱚ ᱵᱟᱹᱭ ᱵᱟᱹᱭᱛᱮ ᱚᱱᱠᱟᱱ ᱠᱟᱛᱷᱟ ᱵᱟᱝ ᱠᱟᱱᱟ ᱡᱮ ᱠᱷᱟᱹᱞᱤ ᱵᱚᱱ ᱧᱮᱞ ᱜᱚᱫ ᱠᱟᱜᱼᱟ ᱚᱱᱠᱟᱱᱟᱜ ᱦᱚᱸ ᱵᱟᱝ ᱠᱟᱱᱟ᱾ ᱴᱷᱤ ᱜᱮᱭᱟ ᱜᱚᱝᱠᱮ ᱥᱚᱢᱚᱭ
ᱚᱠᱛᱚ ᱠᱚ ᱦᱮᱸ ᱢᱟ ᱴᱷᱤᱠ ᱜᱮᱭᱟ ᱢᱟ ᱦᱮᱸ᱾
ᱫᱚᱲᱦᱟ ᱞᱟᱝ ᱧᱟᱯᱟᱢᱟ ᱟᱵᱟᱨ᱾
ᱦᱩᱸ᱾